ᱟᱪᱪᱷᱟ ᱦᱳ ᱨᱮᱣᱟ ᱟᱸᱡᱚᱢᱚᱜ ᱠᱟᱱᱟ ᱵᱮᱥ ᱜᱮ
ᱟᱪᱪᱷᱟ ᱛᱟᱞᱦᱮ ᱚᱠᱟ ᱞᱮᱠᱟ ᱢᱮᱱᱟᱜ ᱯᱮᱭᱟ
ᱱᱤᱛ ᱥᱮᱫ ᱫᱚᱢ ᱫᱚ ᱦᱟᱸᱜ ᱱᱟᱯᱟᱭ ᱜᱮ ᱢᱮᱱᱟᱜ ᱟᱠᱟᱫ ᱞᱮᱭᱟ ᱦᱟᱸᱜ ᱱᱚᱝᱠᱟ ᱟᱹᱛᱩ ᱫᱤᱥᱚᱢ ᱨᱮᱜᱮ ᱛᱟᱨᱯᱚᱨᱮ ᱠᱷᱮᱛ ᱵᱟᱹᱫᱽ ᱠᱚ ᱪᱟᱥ ᱞᱟᱹᱜᱤᱫ ᱨᱮᱰᱤ ᱵᱟᱲᱟᱭ ᱦᱩᱭᱩᱜ ᱠᱟᱱᱟ
ᱟᱪᱪᱷᱟ ᱦᱮᱸ ᱟᱨ ᱱᱤᱛᱟᱨ ᱫᱤᱱ ᱢᱟ ᱪᱟᱥ ᱫᱤᱱ ᱠᱟᱱ ᱜᱮᱭᱟ ᱦᱟᱸᱜ ᱟᱫᱚ ᱟᱞᱮ ᱥᱮᱱ ᱦᱚᱸ ᱱᱚᱛᱮ ᱦᱚᱸ ᱪᱟᱥ ᱵᱟᱥ ᱠᱚᱫᱚ ᱮᱦᱚᱵ ᱟᱠᱟᱱᱟ ᱦᱟᱸᱜ
ᱟᱪᱪᱷᱟ ᱟᱪᱪᱷᱟ ᱦᱮᱸ
ᱦᱩᱸ
ᱟᱞᱮ ᱥᱮᱱ ᱦᱚᱸ ᱢᱟᱱᱮ ᱮᱦᱚᱵ ᱫᱚ ᱮᱦᱚᱵᱚᱜ ᱠᱟᱱᱟ ᱦᱟᱸᱜ ᱚᱱᱠᱟ ᱫᱚ
ᱦᱩᱸ
ᱛᱚᱞᱟ ᱠᱟᱹᱴᱤᱡ ᱧᱚᱜ ᱜᱮ ᱛᱟᱞᱮ ᱛᱮ ᱚᱱᱟ ᱦᱟᱸᱜ ᱵᱟᱝ ᱞᱮ ᱫᱷᱩᱨᱟᱹᱣ ᱟᱠᱟᱱᱟ ᱠᱷᱟᱞ ᱡᱚᱢᱤ ᱠᱚᱫᱚ ᱨᱮᱰᱤ ᱦᱩᱭ ᱠᱟᱱᱟ ᱟ ᱪᱟᱨᱟ ᱠᱟᱹᱴᱤᱡ ᱧᱚᱜ ᱜᱮᱭᱟ ᱛᱟᱦᱞᱮ ᱚᱱᱟᱛᱮ ᱟᱹᱣᱨᱤ ᱞᱮ ᱪᱟᱥᱟ ᱚᱱᱟ ᱠᱚ
ᱦ
ᱟᱯᱮ ᱥᱮᱱ
ᱟᱞᱮ ᱥᱮᱫ ᱫᱚ ᱦᱟᱸᱜ ᱛᱚᱞᱟ ᱠᱚᱦᱟᱸᱜ ᱦᱟᱨᱟ ᱟᱠᱟᱱᱟ ᱦᱳᱭ ᱟᱞᱮ ᱥᱮᱱ ᱫᱚ ᱛᱚᱞᱟ ᱟᱠᱟᱱᱟ, ᱨᱚᱦᱚᱭ ᱫᱚ ᱦᱟᱸᱜ ᱮᱦᱚᱵ ᱠᱟᱫᱟ ᱠᱚ ᱟᱫᱚ
ᱟᱪᱪᱷᱟ ᱟᱪᱷᱟ
ᱵᱟᱹᱫᱽ ᱠᱚᱦᱚᱸ ᱜᱚᱴᱟ ᱫᱚᱠᱚ ᱥᱤ ᱩᱪᱩ ᱠᱮᱫᱟ ᱮᱱᱛᱮᱜ ᱦᱟᱸᱜ ᱟᱨ ᱢᱟᱱᱮ ᱯᱮ ᱢᱟᱦᱟ ᱯᱩᱱ ᱢᱟᱦᱟ ᱯᱚᱨ ᱫᱚ ᱦᱟᱸᱜ ᱯᱩᱨᱟᱹ ᱟᱫᱚ ᱨᱚᱦᱚᱭ ᱠᱚ ᱞᱟᱜᱟᱜ-ᱟ ᱦᱟᱸᱜ
ᱦᱮᱸ ᱟᱞᱮ ᱫᱚ ᱦᱟᱸᱜ ᱢᱚᱴᱟ ᱢᱩᱴᱤ ᱫᱚᱥ ᱫᱤᱱ ᱜᱟᱱ ᱫᱚ ᱥᱳᱢᱚᱭ ᱦᱟᱛᱟᱣᱟ ᱪᱟᱨᱟ ᱠᱚ ᱦᱩᱭᱩᱜ ᱛᱮ
ᱚᱠᱟ
ᱦᱩᱸ
ᱱᱚᱛᱮ ᱫᱚ ᱦᱟᱸᱜ ᱟᱫᱚ ᱫᱟᱜ ᱠᱮᱫᱟᱭ ᱥᱮ ᱦᱮ ᱠᱤᱪᱷᱩ ᱢᱟᱱᱮ ᱳᱭ ᱵᱟᱨ ᱯᱮ ᱢᱟᱦᱟ ᱞᱟᱦᱟᱨᱮ ᱫᱟᱜ ᱠᱮᱫᱟᱭ ᱢᱟᱱᱮ ᱵᱷᱟᱜᱤ ᱫᱟᱜ ᱠᱮᱫᱟᱭ ᱟᱫᱚ ᱚᱱᱟ ᱫᱟᱜ ᱠᱷᱟᱹᱛᱤᱨ ᱜᱮ ᱟᱨᱦᱚᱸ ᱡᱟᱹᱥᱛᱤ ᱦᱟᱸᱜ ᱮᱠᱫᱚᱢ ᱜᱚᱴᱟ ᱥᱤ ᱩᱪᱩ ᱠᱮᱫᱟ ᱠᱚ ᱜᱚᱴᱟ ᱤᱭᱧᱹ ᱜᱮ ᱵᱟᱹᱫᱽ ᱠᱚ
ᱟᱪᱪᱷᱟ ᱟᱪᱪᱷᱟ ᱚ ᱟᱞᱮ ᱥᱮᱱ ᱫᱚ ᱦᱟᱸᱜ
ᱚᱱᱠᱟ ᱛᱚᱞᱮ ᱪᱮᱫ ᱪᱮᱫ ᱠᱚ ᱡᱟᱹᱥᱛᱤ ᱪᱟᱹᱥᱚᱜ ᱜᱮᱭᱟ
ᱱᱚᱛᱮ ᱫᱚ ᱱᱤᱭᱟᱹ ᱥᱩᱢᱟᱹᱭ ᱫᱚ ᱦᱩᱲᱩ ᱠᱚᱜᱮᱞᱮ ᱪᱟᱥᱟ ᱟᱨ ᱵᱟᱹᱠᱤ ᱥᱳᱢᱳᱭ ᱫᱚ ᱚᱱᱠᱟ ᱫᱚ ᱟᱞᱮ ᱥᱩᱨ ᱥᱩᱯᱩᱨ ᱟᱛᱳ ᱨᱮ ᱮᱴᱟᱜ ᱠᱚ ᱥᱚᱢᱚᱭ ᱨᱮ ᱢᱟᱱᱮ ᱥᱚᱵᱡᱤ ᱠᱚ ᱪᱟᱥ ᱦᱳᱭᱳᱜ ᱜᱮᱭᱟ ᱦᱩᱸ ᱟᱞᱮ ᱴᱷᱮᱱ ᱫᱚ ᱩᱱᱟᱹᱜ ᱟᱞᱮ ᱟᱛᱩ ᱨᱮᱫᱚ ᱩᱱᱟᱹᱜ ᱮᱠᱴᱟ ᱪᱟᱥ ᱥᱚᱵᱡᱤ ᱪᱟᱥ ᱠᱚᱦᱚᱸ ᱵᱟᱝ ᱦᱩᱭᱩᱜ ᱜᱮᱭᱟ ᱠᱟᱨᱚᱱ ᱫᱟᱜ ᱨᱮᱭᱟᱜ ᱚᱵᱷᱟᱵ ᱢᱮᱱᱟᱜ ᱛᱟᱞᱮᱭᱟ ᱫᱟᱜ ᱵᱟᱹᱱᱩᱜ-ᱟ ᱚᱱᱠᱟ ᱯᱩᱠᱷᱨᱤ ᱠᱚ
ᱚᱻ
ᱟᱨ ᱱᱚᱝᱠᱟ ᱱᱤᱡᱮᱥᱥᱚ ᱦᱚᱸ ᱠᱳᱱᱳ ᱫᱟᱜ ᱵᱳᱨᱤᱝ ᱠᱟᱛ ᱛᱮᱫ ᱦᱚᱸ ᱵᱟᱹᱱᱩᱜ-ᱟ, ᱫᱷᱤᱨᱤ ᱡᱟᱭᱜᱟ ᱠᱟᱱᱟ ᱟᱫᱚ ᱛᱟᱞᱦᱮ ᱫᱟᱜ ᱨᱮᱭᱟᱜ ᱫᱚᱢᱮ ᱥᱚᱝᱠᱚᱴ ᱚᱱᱟᱛᱮ ᱥᱚᱵᱽᱡᱤ ᱠᱚᱦᱚᱸ ᱟᱞᱮ ᱟᱹᱛᱩ ᱨᱮᱫᱚ ᱵᱟᱞᱮ ᱪᱟᱥ ᱫᱟᱲᱮᱜ-ᱟ ᱵᱟᱠᱤ ᱥᱟᱭᱤᱰ ᱟᱛᱩ ᱠᱚᱨᱮ ᱫᱚ ᱚᱱᱠᱟ ᱵᱮᱵᱚᱥᱛᱟ ᱦᱮᱱᱟᱜ ᱟᱸ ᱟᱨ ᱱᱚᱝᱠᱟ ᱡᱟᱦᱟᱸᱱ ᱫᱚ ᱜᱟᱰᱟ ᱵᱚᱱ ᱢᱮᱛᱟᱜ-ᱟ ᱥᱚᱴᱤᱭ ᱠᱚ ᱚᱱᱟ ᱠᱚᱨᱮᱱᱟᱜ ᱫᱟᱜ ᱛᱮ ᱠᱚ ᱪᱟᱥ ᱜᱮᱭᱟ ᱥᱚᱵᱽᱡᱤ ᱠᱚ ᱟᱨ ᱚᱱᱠᱟ ᱯᱩᱠᱷᱨᱤ ᱠᱚ ᱢᱮᱱᱟᱜ ᱛᱟᱠᱚᱣᱟ ᱢᱤᱫ, ᱵᱟᱨ ᱟᱻ
ᱟᱞᱮ
ᱟᱨ ᱚᱱᱠᱟ ᱫᱚ ᱜᱩᱦᱩᱢ ᱠᱚᱦᱚᱸ ᱠᱚ ᱪᱟᱥ-ᱟ
ᱟᱪᱪᱷᱟ ᱟᱻᱟᱞᱮ ᱱᱚᱛᱮ ᱨᱮ ᱦᱚᱸ ᱚᱱᱠᱟ ᱪᱟᱥ ᱫᱚ ᱟᱸ ᱪᱮᱜ
ᱡᱚᱱᱰᱨᱟ ᱠᱚᱫᱚ ᱟᱞᱮ ᱥᱮᱱ ᱫᱚ ᱱᱮᱥ ᱫᱚ ᱵᱟᱞᱮ ᱪᱟᱥ ᱠᱟᱫᱟ ᱢᱟᱱᱮ ᱮᱴᱟᱜ ᱥᱚᱢᱚᱭ ᱫᱚ ᱪᱟᱥ ᱦᱩᱭᱩᱜ ᱜᱮᱭᱟ ᱦᱩᱸ ᱱᱤᱭᱟᱹ ᱥᱩᱢᱟᱹᱭ ᱱᱮᱥ ᱫᱚ ᱦᱟᱸᱜ ᱵᱟᱝᱞᱮ ᱪᱟᱥ ᱫᱟᱲᱮ ᱟᱠᱟᱣᱫᱟ ᱦᱩᱸ ᱩᱸᱦᱩᱻ
ᱠᱚᱨᱮ ᱢᱟᱱᱮ ᱟᱨ ᱫᱟᱢ ᱦᱚᱸ ᱟᱢᱫᱟ ᱠᱟᱛ